ᱡᱚᱦᱟᱨ ᱜᱚᱢᱠᱮ ᱡᱟᱭ ᱦᱩᱠ
ᱦᱮᱸ ᱱᱟᱯᱟᱭ ᱵᱟᱲᱟ ᱜᱮ ᱢᱮᱱᱟᱜ ᱟᱠᱟᱫ ᱞᱮᱭᱟ ᱟᱞᱮ ᱨᱮᱫᱚ ᱟᱯᱮ ᱜᱮ
ᱚ ᱟᱞᱮ ᱦᱚᱸ ᱱᱟᱯᱟᱭ ᱵᱟᱲᱟ ᱜᱮᱭᱟᱞᱤᱧ ᱜᱷᱟᱹᱲᱤᱡ ᱫᱚ ᱦᱮᱸ ᱥᱮ
ᱟᱪᱷᱟ
ᱱᱟᱯᱟᱭ ᱠᱷᱟᱱ ᱜᱮ ᱱᱟᱯᱟᱭ ᱦᱮᱸᱥᱮ ᱟᱵᱚ ᱢᱟᱱᱣᱟ ᱛᱚ ᱱᱟᱯᱟᱭ ᱛᱟᱦᱮᱸ ᱜᱮ ᱞᱟᱹᱠᱛᱤ ᱠᱟᱱ ᱛᱟᱵᱚᱱᱟ ᱥᱮ ᱪᱮᱫ ᱮᱢ ᱞᱟᱹᱭᱟ ᱜᱚᱢᱠᱮ
ᱦᱮᱸ ᱴᱷᱤᱠ ᱪᱮᱜ ᱯᱮ ᱪᱮᱠᱟᱭᱮᱜ-ᱟ ᱛᱟᱦᱚᱞᱮ?
ᱚ ᱪᱮᱠᱟ ᱫᱚ ᱪᱮᱫ ᱦᱚᱸ ᱵᱟᱝ ᱪᱮᱠᱟ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱱᱚᱜ ᱚᱭ ᱦᱮᱱᱟᱜ ᱦᱚᱭᱥᱮ ᱩᱭᱦᱟᱹᱨ ᱵᱷᱟᱵᱽᱱᱟ ᱵᱟᱲᱟᱭ ᱱᱤᱛᱚᱜ ᱫᱚᱝ ᱮᱱᱮᱡ ᱥᱮᱜ ᱞᱮ ᱪᱟᱞᱟᱜ ᱞᱟᱹᱜᱤᱫ ᱟᱨᱠᱤ
ᱪᱮᱫ ᱦᱩᱭᱩᱜ ᱠᱟᱱᱟ?
ᱵᱟᱯᱞᱟ ᱦᱚ
ᱵᱟᱯᱞᱟ ᱠᱚᱲᱟᱣᱟᱜ ᱥᱮ ᱠᱩᱲᱤᱭᱟᱜ?
ᱠᱚᱲᱟᱣᱟᱜ ᱠᱚᱲᱟᱦᱟᱜ
ᱟᱨ
ᱛᱟᱦᱚᱞᱮ
ᱪᱮᱫ ᱦᱚᱸ ᱵᱟᱝ ᱟᱸᱡᱚᱢᱚᱜ ᱠᱟᱱᱟ
ᱠᱩᱲᱤᱭᱟᱜ ᱠᱷᱟᱱ ᱫᱚ ᱦᱚᱞᱟ ᱨᱮᱜᱮ ᱛᱚ ᱦᱳᱭ ᱠᱚᱜ-ᱟ᱾
ᱟᱪᱪᱷᱟ ᱛᱟᱦᱞᱮ ᱵᱟᱹᱨᱭᱟᱹᱛᱚᱜ ᱯᱮ ᱪᱟᱞᱟᱜ ᱟ?
ᱵᱟᱹᱨᱭᱟᱹᱛ ᱪᱟᱞᱟᱣ ᱫᱚ ᱵᱟᱝ ᱚᱱᱟ ᱵᱟᱹᱨᱭᱟᱹᱛ ᱫᱚᱠᱚ ᱨᱩᱭᱟᱹᱲ ᱦᱮᱡ ᱠᱟᱱᱟ ᱠᱚ᱾
ᱟ ᱨᱩᱭᱟᱹᱲ ᱦᱮᱡ ᱱᱟᱠᱚ?
ᱦᱳ ᱮᱱᱟᱝ ᱨᱮ ᱠᱚ ᱨᱩᱣᱟᱹᱲ ᱦᱮᱡ ᱠᱟᱱᱟ ᱟᱞᱮ ᱫᱚ ᱱᱤᱛᱚᱜ ᱫᱚ ᱫᱚᱝ ᱮᱱᱮᱡ ᱪᱟᱞᱟᱣ ᱦᱩᱭᱩᱜ-ᱟ᱾
ᱦᱮᱸ ᱪᱷᱟ ᱟᱫᱚ ᱱᱚᱝᱠᱟ ᱯᱟᱥᱮᱫ ᱪᱟᱞᱟᱜ ᱦᱩᱭᱩᱜ-ᱟ ᱦᱟᱸ?
ᱦᱮᱸ ᱟᱯᱮ ᱥᱮᱜ ᱦᱩᱭᱩᱜ ᱠᱟᱱᱟ ᱥᱮᱜ
ᱩᱱᱟᱹᱜ ᱱᱟᱜ ᱫᱚ ᱵᱟᱝ ᱦᱩᱭᱩᱜ ᱠᱟᱱᱟ ᱱᱤᱛᱚᱜ ᱫᱚ ᱪᱟᱥᱚᱜ ᱫᱤᱱ ᱠᱚ ᱵᱚᱞᱚᱭᱱᱟ ᱥᱮ ᱚᱱᱟ ᱤᱭᱟᱹᱛᱮ ᱦᱩᱭ ᱫᱚ ᱦᱩᱭᱩᱜ ᱠᱟᱱ ᱜᱮᱭᱟ ᱟᱹᱰᱤ ᱢᱤᱫ ᱵᱟᱨ ᱡᱟᱜᱟ ᱨᱮ ᱱᱤᱛᱚᱜ ᱫᱚ ᱞᱟᱦᱟ ᱦᱩᱭ ᱵᱟᱲᱟᱭᱱᱟ
ᱟᱪᱷᱟ ᱪᱮᱫ ᱦᱚᱸ ᱵᱟᱝ
ᱟᱪᱷᱟ ᱵᱚᱭᱦᱟ ᱟᱯᱮ ᱥᱮᱜ ᱫᱚ ᱢᱮᱱᱫᱟᱹᱧ ᱟᱯᱮ ᱥᱮᱜ ᱫᱚ ᱟᱪᱷᱟ ᱜᱚᱱᱚᱝ ᱦᱳᱲᱳ ᱠᱚᱫᱚ ᱪᱮᱫ ᱞᱮᱠᱟ ᱠᱚ ᱡᱚᱢᱟ ᱜᱚᱱᱚᱝ ᱦᱩᱲᱩ ᱵᱚᱞᱮ ᱚᱱᱮ ᱜᱚᱱᱚᱝ ᱵᱟᱨᱮᱤᱛᱟᱹᱜ ᱠᱚ ᱪᱤᱜ ᱠᱚ,
ᱫᱚᱢᱮ ᱥᱟᱸᱜᱮ ᱫᱚ ᱤᱧ ᱦᱚᱸ ᱵᱟᱹᱧ ᱞᱟᱹᱭ ᱫᱟᱲᱮᱭᱟᱢᱟ ᱟᱞᱮ ᱫᱚ ᱜᱚᱱᱚᱝ ᱯᱚᱱ ᱫᱚ ᱮᱠᱢᱟᱛᱨᱚ ᱴᱟᱠᱟ ᱯᱚᱭᱥᱟ ᱜᱮ ᱵᱮᱯᱟᱨ ᱜᱮ ᱦᱮᱱᱟᱜ ᱟᱠᱟᱫᱟ ᱦᱮᱸᱥᱮ ᱟᱨ ᱵᱟᱨᱮᱤᱛᱟᱹᱫ ᱫᱚ ᱟᱞᱮ ᱫᱚ ᱩᱱᱤ ᱡᱟᱦᱟᱸ ᱫᱚ ᱢᱮᱨᱚᱢ, ᱮ ᱢᱮᱨᱚᱢᱤᱧ ᱞᱟᱹᱭ ᱫᱟ ᱟᱵᱩ ᱢᱤᱭᱦᱩᱸ ᱯᱮᱴᱷᱟᱲ ᱡᱟᱦᱟᱸ ᱵᱚᱱ ᱞᱟᱹᱭ ᱜᱟᱱ ᱫᱚ ᱢᱮᱱ ᱟ ᱡᱮ
ᱟᱯᱮ ᱫᱚ ᱟᱲᱮ ᱛᱮᱫᱚ ᱵᱟᱯᱮ ᱦᱟᱛᱟᱣᱟ?
ᱦᱮᱸ ᱵᱟᱝ ᱵᱟᱝ ᱦᱳᱲᱳ ᱠᱚᱫᱚ ᱵᱟᱝᱞᱮ ᱦᱟᱛᱟᱣᱟ ᱟᱞᱮ ᱫᱚ᱾
ᱟ ᱟᱞᱮ ᱥᱮᱱ ᱢᱟ ᱱᱚᱛᱮ ᱢᱟ ᱦᱩᱲᱩ ᱠᱚ ᱦᱟᱛᱟᱣ,
ᱛᱤᱱᱟᱹᱜ ᱠᱟᱛᱮᱜ ᱦᱳ
ᱟᱞᱮ ᱥᱮᱱ ᱫᱚ ᱯᱚᱹᱪᱤᱥ ᱛᱤᱥ ᱢᱚᱱ ᱦᱩᱲᱩ ᱠᱚ ᱡᱚᱢᱟ ᱢᱟᱱᱮ ᱟᱲᱮ ᱛᱮᱫᱚ ᱪᱮᱫ ᱞᱮᱠᱟ ᱤᱱᱟᱹᱜ ᱵᱟᱹᱧ ᱵᱟᱲᱟᱭ ᱠᱟᱫᱟ ᱦᱟᱸ᱾
ᱟᱪᱪᱷᱟ ᱡᱟᱭᱦᱳᱠ ᱟᱞᱮ ᱥᱮᱫ ᱫᱚ ᱚᱱᱠᱟ ᱫᱚ ᱵᱟᱹᱱᱩᱜ ᱠᱟᱫᱟ ᱦᱮᱸ, ᱟᱫᱚ ᱚᱠᱟ ᱞᱮᱠᱟ ᱚᱠᱟ ᱫᱷᱟᱨᱮ ᱠᱚ
ᱦᱮᱸ ᱡᱟᱭᱜᱟ ᱡᱟᱭᱜᱟ ᱛᱮ, ᱦᱮᱸ ᱦᱮᱸ ᱟᱞᱮ ᱥᱮᱱ ᱫᱚ ᱠᱚᱲᱟ ᱥᱮᱜ ᱠᱷᱚᱱᱜᱮ ᱵᱟᱨᱮ ᱤᱛᱟᱹᱛ ᱫᱚ ᱞᱟᱜᱟᱜ-ᱟ ᱰᱟᱝᱨᱟ᱾
ᱰᱟᱝᱨᱟ ᱫᱚ ᱵᱟᱝ ᱟᱞᱮ ᱫᱚ ᱢᱮᱨᱚ, ᱤᱭᱟᱹ ᱢᱮᱨᱚᱢ ᱮᱱᱟᱝ ᱠᱷᱱᱟᱜ ᱜᱮ ᱢᱮᱨᱚᱢ ᱜᱮ ᱞᱟᱦᱟᱜ ᱯᱮᱸᱴᱷᱟᱲ
ᱟᱪᱪᱷᱟ ᱟᱹᱰᱤ ᱵᱮᱥ᱾
ᱢᱟ ᱟᱫᱚ ᱚᱱᱮ ᱟᱞᱮᱭᱟᱜ ᱠᱟᱛᱷᱟ ᱞᱮᱠᱟ ᱫᱚ ᱢᱤᱫᱴᱟᱝ ᱠᱟᱛᱷᱟ ᱜᱮᱼᱼ ᱡᱮ ᱚᱲᱟᱜ ᱩᱡᱟᱹᱲ ᱦᱚᱴᱚᱠᱟᱜ ᱦᱩᱭᱩᱜ ᱠᱟᱱᱟ ᱜᱚᱲᱟ ᱨᱮᱦᱚᱸ ᱯᱮᱨᱮᱡ ᱴᱚᱠᱟᱜ ᱦᱩᱭᱩᱜ-ᱟ᱾
ᱦᱮᱸ᱾
ᱚᱱᱟ ᱠᱟᱛᱷᱟ ᱨᱮ ᱟᱫᱚ ᱟᱯᱮ ᱫᱚ ᱰᱟᱝᱜᱽᱨᱟ ᱪᱮᱫ ᱞᱮᱠᱟ ᱨᱮᱯᱮ ᱮᱢᱮᱜ ᱠᱚᱣᱟ ᱚᱱᱟ ᱫᱚ ᱵᱟᱞᱮ ᱵᱟᱰᱟᱭᱟ᱾
ᱦᱩ᱾ᱸ
ᱥᱮ ᱪᱮᱜ ᱞᱮᱠᱟ ᱦᱳ ᱚᱱᱟ ᱫᱚ?
ᱦᱮᱸ ᱚᱱᱟ ᱴᱷᱤᱠ ᱜᱮᱭᱟ ᱟᱯᱮ ᱥᱮᱱᱟᱜ ᱚᱱᱟ ᱫᱚ ᱴᱷᱤᱠ ᱜᱮᱭᱟ ᱟᱞᱮ ᱥᱮᱫ ᱫᱚ ᱚᱠᱟ ᱞᱮᱠᱟ ᱠᱚ ᱱᱤᱭᱚᱢ ᱟᱠᱟᱟᱜ-ᱟ,
ᱚᱱᱟ ᱜᱮᱛᱚ ᱟᱫᱚ ᱯᱟᱞᱮᱱ ᱱᱤᱝᱠᱟᱹ ᱠᱚ ᱩᱭᱦᱟᱹᱨ ᱟᱠᱟᱜ ᱡᱮ ᱡᱟᱶᱟᱭ ᱠᱚᱲᱟ ᱱᱚᱸᱰᱮᱼᱼ ᱰᱟᱝᱜᱽᱨᱟ ᱩᱨᱤᱡ ᱮ ᱵᱟᱹᱜᱤ ᱚᱴᱚᱣ ᱠᱟᱱᱟ ᱡᱟᱦᱟᱸ ᱛᱤ ᱥᱮ ᱦᱮᱡ ᱠᱟᱛᱮᱜ ᱚᱸᱰᱮ ᱥᱤᱭ ᱚᱴᱚ ᱠᱟᱜ-ᱟᱭ᱾
ᱥᱮᱸ ᱦᱮᱸ᱾
ᱟᱫᱚ ᱪᱮᱫ ᱞᱮᱠᱟ ᱠᱚ ᱞᱟᱹᱭ ᱜᱮᱭᱟ? ᱡᱮ ᱵᱟᱵᱟ ᱛᱮᱫ ᱛᱟᱹᱠᱤᱱ ᱜᱮ ᱠᱤᱱ ᱧᱟᱢᱟ ᱟᱨ ᱱᱚᱱᱛᱮ ᱟᱨᱦᱚᱸ᱾ ᱵᱟᱨᱮ ᱛᱮᱫ ᱛᱟᱠᱚ ᱟᱨ ᱠᱤ ᱱᱚᱜ-ᱚ ᱱᱚᱝᱠᱟ ᱦᱟᱹᱴᱤᱧ ᱢᱮᱱᱟᱜ ᱟᱠᱟᱫᱟ ᱛᱚ ᱟᱫᱚ ᱠᱟᱛᱷᱟ ᱵᱟᱨᱭᱟ ᱠᱟᱛᱮᱜ ᱟᱞᱮ ᱥᱮᱫ ᱫᱚ ᱵᱟᱨᱭᱟ ᱫᱚ ᱵᱟᱹᱱᱩᱜ ᱠᱟᱫ ᱫᱚ ᱢᱤᱫᱴᱟᱹᱝ ᱜᱮ᱾
ᱟᱪᱪᱷᱟ᱾
ᱪᱮᱫ ᱞᱮᱠᱟ? ᱛᱟᱦᱚᱞᱮ ᱡᱟᱹᱯᱤᱫ ᱵᱟᱲᱟ ᱠᱮᱜᱼᱟ ᱠᱚ ᱥᱮ ᱚᱲᱟᱜ ᱠᱚ ᱨᱮᱱ ᱜᱳᱜᱳ ᱛᱟᱹᱠᱩ ᱠᱚᱫᱚ ᱥᱮᱻ᱾
ᱟᱣᱨᱤ ᱟᱹᱣᱨᱤ ᱟᱹᱣᱨᱤ ᱠᱟᱨ ᱱᱤᱛᱚᱜ
ᱚᱸ ᱵᱟᱯᱮ ᱫᱟᱠᱟ ᱠᱚᱯᱮ ᱡᱚᱢ ᱵᱟᱲᱟ ᱠᱮᱜ-ᱟ?
ᱮᱸ ᱡᱚᱢ ᱠᱮᱜ ᱜᱮᱪᱚ ᱠᱚ ᱟᱫᱚ ᱤᱧ ᱫᱚ ᱩᱠᱩᱨ ᱚᱱᱠᱟ ᱫᱚᱼᱼ ᱤᱧ ᱫᱚ ᱱᱚᱱᱛᱮ ᱨᱮᱜᱮ ᱦᱮᱱᱟᱜ ᱟᱠᱟ ᱫᱤᱧᱟ ᱵᱟᱦᱤᱨ ᱥᱮᱫ ᱨᱮᱜᱤ ᱦᱮ ᱥᱮ ᱟᱨᱤᱧ ᱥᱮᱱᱚᱜ-ᱟ ᱜᱟᱛᱮ ᱠᱚ ᱥᱟᱶᱛᱮ ᱢᱤᱴᱤᱱ ᱠᱚ ᱟᱸᱡᱚᱢ ᱦᱩᱭᱩᱜᱼᱼ ᱠᱟᱱᱟ, ᱟᱦᱟᱸᱜ ᱦᱩᱸ, ᱚᱱᱠᱟ ᱞᱮᱠᱟ ᱠᱟᱛᱮᱜ ᱱᱚᱜ-ᱚᱭ᱾
ᱟᱪᱪᱷᱟ᱾
ᱟᱫᱚ ᱛᱟᱦᱞᱮ ᱟᱯᱮ ᱫᱚ ᱠᱤᱫᱩᱜ ᱵᱟᱲᱟ ᱦᱩᱭᱮᱱ ᱛᱟᱯᱮᱭᱟ ᱥᱮ ᱟᱹᱣᱨᱤ?
ᱦᱮᱸ ᱦᱩᱭ ᱵᱟᱲᱟᱭ ᱱᱟ᱾
ᱟᱨ ᱪᱤᱜ ᱚᱱᱟ ᱦᱚᱸ ᱱᱟᱯᱟᱭ ᱠᱟᱛᱷᱟ ᱠᱟᱱ ᱜᱮ ᱪᱮᱫᱚᱜ ᱦᱚᱸ ᱫᱚᱨᱠᱟᱨ ᱠᱟᱱᱟ ᱥᱮ? ᱚᱠᱛᱚ ᱨᱮ ᱵᱟᱢ ᱡᱚᱢ ᱧᱩᱸ ᱞᱮᱠᱷᱟᱱ ᱫᱚ
ᱦᱟᱸᱻ
ᱟᱫᱚ ᱫᱟᱠᱟ ᱜᱮᱯᱮ ᱡᱚᱢ ᱛᱟᱵᱚᱱᱟ ᱥᱮ ᱡᱮ‌‌ ᱚᱠᱟ ᱱᱟᱜ ᱨᱩᱴᱤ ᱠᱷᱟᱹᱡᱟᱹᱲᱤ ᱡᱚᱢ ᱠᱟᱛᱮᱜ?
ᱫᱟᱻᱠᱟᱻ ᱜᱮ ᱚᱠᱚᱭ ᱨᱚᱴᱤ ᱠᱩᱫᱚ ᱤᱱᱟᱹᱜ ᱵᱮᱥ ᱡᱟᱹᱥᱛᱤ ᱵᱟᱞᱮ‌ ᱡᱚᱢᱟ᱾ ᱥᱮᱛᱟᱜ ᱨᱚᱴᱤ ᱠᱚᱫᱚ ᱚᱱᱟ ᱯᱤᱴᱷᱟᱹ ᱠᱚᱫᱚ ᱥᱮᱛᱟᱜ ᱞᱮ ᱡᱚᱢᱟ ᱥᱮᱛᱟᱜ ᱵᱮᱲᱟ ᱨᱮ᱾
ᱵᱟᱝ ᱟᱫᱚ ᱨᱩᱴᱤ ᱛᱮᱜᱮ ᱛᱩᱻ ᱢᱤᱫ ᱠᱟᱛᱷᱟ ᱛᱮ ᱠᱚ ᱞᱟᱹᱭᱟ
ᱧᱤᱫᱟᱹ ᱵᱟᱹᱜᱤ ᱜᱤᱭᱟ᱾
ᱦᱩᱸᱻ ᱦᱮᱸᱻ ᱧᱤᱫᱟᱹ ᱵᱮᱲᱟ ᱡᱚᱢ ᱫᱚ ᱚᱱᱟ ᱴᱟᱝ ᱜᱮ ᱵᱷᱟᱹᱜᱤᱭᱟ ᱟᱫᱚ ᱡᱚᱢ ᱦᱮᱣᱟ ᱦᱮᱣᱟ ᱦᱮᱣᱟ ᱨᱮ ᱠᱟᱱᱟ᱾
ᱵᱟᱠᱚ ᱞᱟᱹᱭᱟ ᱚᱱᱮ ᱦᱮᱣᱟ ᱠᱟᱛᱷᱟ ᱚᱠᱚᱭ ᱚᱠᱟ ᱞᱮᱠᱟ ᱦᱮᱣᱟ ᱟᱠᱟᱱᱟ ᱚᱱᱠᱟ ᱜᱮ ᱥᱮ?
ᱦᱮᱸ᱾
ᱪᱮᱜ ᱞᱮᱠᱟ ᱪᱚ?
ᱟᱫᱚ ᱚᱱᱟᱜᱮ ᱞᱟᱹᱭ ᱟᱯᱮ ᱥᱮᱫ ᱚᱻ ᱨᱚᱦᱩᱭ ᱠᱚᱫᱚ ᱪᱮᱫ ᱞᱮᱠᱟ ᱛᱤᱱᱟᱹᱜ ᱴᱟ ᱯᱮ ᱢᱟᱲᱟᱝ ᱜᱚᱜ ᱠᱟᱫᱟ ᱥᱮ ᱵᱟᱝ?
ᱦᱮᱸ
ᱨᱚᱦᱚᱭ ᱠᱚ ᱜᱚᱢᱠᱮ ᱞᱟᱹᱭ ᱮᱫᱟᱹᱧ ᱢᱟᱲᱟᱝ ᱜᱚᱫ ᱠᱟᱫᱟ ᱯᱮᱥᱮ ᱟᱹᱣᱨᱤ
ᱚᱦᱚ ᱨᱚᱦᱚᱭ ᱦᱮᱸ ᱢᱟᱲᱟᱝ ᱢᱟᱲᱟᱝ ᱦᱩᱭᱱᱟ ᱱᱚᱜᱼᱚᱭ ᱢᱤᱫ ᱥᱚᱯᱛᱟ ᱯᱚᱨᱮ ᱞᱟᱦᱟ ᱠᱷᱚᱱ ᱞᱮ ᱮᱦᱚᱵ ᱟᱠᱟᱱᱟ
ᱟᱪᱪᱷᱟ ᱡᱟᱭᱦᱩᱠ ᱟᱫᱚ ᱟᱲᱮ ᱠᱚᱯᱮ ᱞᱟ ᱠᱮᱭᱟ ᱥᱮ ᱵᱟᱝ
ᱞᱟᱜ
ᱪᱮᱫ ᱛᱮ ᱠᱩᱰᱤ ᱥᱮ ᱪᱟᱹᱥᱤ ᱠᱩᱰᱤ ᱥᱮ ᱴᱟᱝᱱᱟ ᱠᱩᱰᱤ ᱛᱮ?
ᱠᱩᱰᱤ ᱛᱮᱜᱮ
ᱠᱩᱰᱤ ᱵᱟᱨᱭᱟ ᱵᱟᱨ ᱨᱚᱠᱚᱢ ᱵᱟᱰᱟᱭᱟᱯᱮ ᱥᱮ ᱵᱟᱝ?
ᱠᱩᱰᱤ ᱵᱟᱨ ᱨᱚᱠᱚᱢ ᱢᱤᱫᱴᱮᱡ ᱠᱩᱴᱤ ᱢᱟ ᱚᱱᱮ ᱡᱟᱦᱟᱱᱟᱜ ᱠᱚᱵᱚᱱ ᱜᱟᱹᱨᱤ ᱵᱟᱲᱟᱭᱟ ᱚᱱᱟ ᱴᱟᱝ
ᱦᱮᱸ
ᱟᱨ ᱢᱤᱫᱴᱟᱝ ᱫᱚ ᱚᱠᱟᱴᱟᱜ?
ᱦᱮᱸ ᱜᱟᱹᱨᱤ ᱜᱮ ᱵᱟᱲᱟᱭᱟᱵᱚᱱ ᱵᱚᱞᱪᱮ ᱡᱟᱦᱟᱸ ᱫᱚ ᱦᱩᱭᱩᱜ ᱠᱟᱱᱟ ᱦᱟᱥᱟ ᱦᱚᱸᱵᱚᱱ ᱛᱟᱲᱟᱣ ᱟᱵᱚᱱ ᱤᱱᱟᱹ ᱠᱩᱰᱤ ᱫᱚ ᱴᱟᱝᱱᱟ ᱠᱩᱰᱤ ᱠᱚ ᱢᱮᱛᱟᱜᱼᱟ ᱟᱞᱮᱥᱮᱫ ᱫᱚ
ᱦᱮᱸ
ᱟᱨ ᱢᱤᱫ ᱰᱟᱰᱚᱢ ᱫᱚ ᱢᱤᱫ ᱢᱚᱠᱟ ᱜᱟᱱ ᱢᱤᱫ ᱢᱚᱠᱟ ᱜᱟᱱ ᱚᱱᱟ ᱫᱚ ᱪᱟᱹᱥᱤ ᱠᱩᱰᱤ ᱞᱮ ᱢᱮᱛᱟᱜᱼᱟ
ᱦᱚᱭ ᱥᱮ
ᱦᱮᱸ
ᱟᱫᱚ ᱟᱯᱮ ᱥᱮᱫ ᱫᱚ ᱟᱬᱜᱚᱢ ᱫᱚ ᱪᱮᱫ ᱨᱮᱱᱟᱜ ᱯᱮ ᱵᱮᱱᱟᱣ ᱜᱮᱭᱟ ᱚᱱᱟ ᱯᱟᱴᱟ ᱨᱮᱱᱟᱜ ᱥᱮ ᱢᱟᱫ ᱨᱮᱱᱟᱜ
ᱟᱞᱮ ᱥᱮᱱ ᱫᱚ ᱚᱱᱟ ᱚᱱᱟ ᱥᱟᱨᱡᱚᱢ ᱥᱟᱨᱡᱚᱢ ᱨᱮᱱᱟᱜ ᱦᱚᱸᱞᱮ ᱵᱮᱱᱟᱣᱟ ᱚᱱᱟ ᱯᱟᱴᱟ ᱨᱮᱱᱟᱜ
ᱦᱚᱭ ᱟᱪᱪᱷᱟ ᱟᱪᱪᱷᱟ
ᱚᱱᱟ ᱨᱮᱱᱟᱜ ᱞᱮ ᱵᱮᱱᱟᱣᱟ ᱟᱨ ᱵᱟᱝᱠᱷᱟᱱ ᱫᱚ ᱱᱚᱣᱟ ᱟᱫᱚᱢ ᱦᱚᱲ ᱠᱚᱫᱚ ᱚᱱᱟ ᱥᱟᱹᱵᱲᱤ ᱨᱮᱱᱟᱜ ᱦᱚᱸᱠᱚ ᱟᱬᱜᱚᱢ ᱠᱚ ᱵᱮᱱᱟᱣᱮᱫᱼᱟ
ᱦᱳᱭ ᱦᱳᱭ ᱟᱨᱠᱤ ᱡᱟᱭᱦᱳᱠ ᱟᱨ ᱤᱭᱟᱹ ᱫᱚ ᱟᱨᱟᱬ ᱫᱚ ᱛᱟᱦᱚᱞᱮ
ᱚᱠᱟᱴᱟᱜ
ᱟᱨᱟᱬ ᱨᱮ ᱰᱟᱝᱨᱟ ᱜᱚᱜ ᱞᱟᱹᱜᱤᱫ ᱥᱮ ᱠᱟᱰᱟ ᱜᱚᱜ ᱞᱟᱹᱜᱤᱫ
ᱟᱜ ᱟᱨᱟᱬ ᱫᱚ ᱚᱱᱟ ᱢᱟᱜ ᱨᱮᱱᱟᱜ ᱠᱚᱞᱮ ᱵᱮᱱᱟᱣᱮᱫᱼᱟ ᱟᱨ ᱵᱟᱝᱠᱷᱟᱱ ᱫᱚ ᱚᱱᱟ ᱥᱟᱨᱡᱚᱢ ᱫᱟᱨᱮ ᱨᱮᱱᱟᱜ ᱜᱮᱞᱮ ᱵᱮᱱᱟᱣᱮᱫᱼᱟ
ᱟᱪᱪᱷᱟ ᱟᱪᱪᱷᱟ
ᱚᱱᱟ ᱫᱚ ᱠᱮᱴᱮᱡ ᱛᱮ ᱛᱟᱦᱮᱱᱟ ᱵᱟᱢ ᱵᱟᱹᱲᱤᱡ ᱵᱟᱲᱟᱜᱼᱟ
ᱦᱮᱸ ᱦᱮᱸ
ᱚᱱᱟ ᱥᱟᱨᱡᱚᱢ ᱫᱟᱨᱮ ᱨᱮᱱᱟᱜ ᱢᱟᱪᱷ ᱛᱮᱫ ᱨᱮᱱᱟᱜ ᱞᱮ ᱵᱮᱱᱟᱣᱮᱫᱼᱟ
ᱦᱳᱭ ᱦᱳᱭ
ᱚᱱᱟ ᱫᱚ ᱵᱟᱝ ᱵᱟᱹᱲᱤᱡ ᱵᱟᱲᱟᱜᱼᱟ ᱵᱟᱝ ᱯᱟᱲᱟᱜᱚᱜᱼᱟ ᱵᱟᱝ ᱪᱤᱠᱟᱹᱜᱼᱟ
ᱦᱩᱸ
ᱟ
ᱴᱷᱤᱠ
ᱯᱮ ᱵᱮᱱᱟᱣᱟ ᱥᱮ ᱪᱮᱫ
ᱵᱟᱝ ᱵᱟᱝ ᱟᱞᱮ ᱦᱚᱸ ᱢᱟᱫ ᱨᱮᱱᱟᱜ ᱫᱚ ᱵᱟᱝᱜᱮ ᱯᱟᱴᱟ ᱨᱮᱱᱟᱜ ᱜᱮ ᱟᱲᱜᱚᱢ ᱟᱨᱟᱬ ᱦᱚᱸ ᱤᱱᱟ ᱨᱮᱱᱟᱜ ᱜᱮ ᱱᱟᱦᱮᱞ ᱦᱚᱸ ᱢᱮᱲᱦᱮᱫ ᱱᱟᱦᱮᱞ ᱫᱚ ᱵᱟᱝ ᱟᱞᱮ ᱫᱚ ᱟᱹᱰᱤ ᱦᱚᱲ ᱜᱮ ᱢᱮᱲᱦᱮᱫ ᱱᱟᱦᱮᱞ ᱠᱚ ᱵᱮᱵᱷᱟᱨ ᱜᱮᱭᱟ ᱟᱞᱮ ᱫᱚ ᱵᱟᱝ ᱟᱫᱚ ᱵᱟᱲᱦᱳ ᱡᱟᱦᱟᱸᱭ ᱛᱟᱦᱮᱸ ᱠᱟᱱ ᱛᱟᱞᱮᱭᱟ ᱩᱱᱤ ᱦᱚᱸ ᱱᱩᱭ ᱜᱚᱛᱚᱭᱮᱱ ᱛᱟᱞᱮᱭᱟ ᱟᱫᱚ ᱩᱱᱤ ᱦᱚᱸ ᱵᱟᱹᱱᱩᱜ ᱠᱟᱫᱮᱭᱟ ᱦᱮᱸ ᱦᱩᱭᱱᱟ ᱵᱟᱨ ᱥᱮᱨᱢᱟ ᱞᱮᱠᱟ
ᱠᱟ ᱦᱩᱭᱩᱜ
ᱟᱫᱚ ᱟᱫᱚ ᱪᱤᱠᱟᱹᱭ ᱟᱢ ᱟᱞᱮ ᱦᱚᱸ ᱚᱱᱠᱟ ᱥᱮᱬᱟ ᱦᱚᱸ ᱚᱠᱚᱭ ᱦᱚᱸ ᱵᱟᱠᱚ ᱥᱮᱬᱟ ᱞᱮᱫᱟ ᱟᱨ ᱥᱮᱬᱟ ᱦᱚᱸ ᱵᱟᱭ ᱥᱮᱬᱟ ᱦᱚᱴᱚ ᱫᱟᱲᱮᱭᱟᱜ ᱠᱚ ᱡᱟᱜᱮ ᱩᱱᱠᱩ ᱨᱮᱦᱚᱸ ᱠᱚ ᱠᱟᱹᱢᱤ ᱜᱮᱭᱟ ᱟᱨᱠᱤ ᱚᱱᱟ ᱠᱟᱹᱢᱤ ᱥᱮᱬᱟ ᱨᱮᱦᱚᱸ ᱵᱷᱟᱹᱜᱮᱭᱟ ᱡᱩᱫᱤ ᱟᱢ ᱵᱷᱟᱜᱤ ᱢᱚᱱᱮᱛᱮ ᱵᱷᱟᱜᱮ ᱦᱚᱲᱟᱜ ᱮᱢ ᱠᱟᱹᱢᱤ ᱛᱟᱠᱚᱣᱟ ᱥᱮ ᱵᱷᱟᱜᱤ ᱜᱮ ᱤᱱᱠᱟᱢ ᱢᱮᱱᱟᱜ ᱟᱠᱟᱫᱟ᱾
ᱦᱮᱻ
ᱵᱟᱠᱚ ᱞᱟᱹᱭᱟ ᱦᱟᱛᱮᱨ ᱠᱟᱡᱽ ᱫᱚ ᱚᱠᱚᱭ ᱦᱚᱸ ᱚᱠᱚᱭ ᱵᱟᱭ ᱨᱮᱡ ᱫᱟᱲᱮᱭᱟᱢᱟ ᱮᱴᱟᱜ ᱡᱟᱦᱟᱱ ᱠᱚ ᱨᱮᱱᱟᱜ ᱨᱮ᱾ ᱮᱴᱟᱜ ᱡᱟᱦᱟᱱ ᱠᱟᱹᱢᱤ ᱪᱟᱹᱠᱨᱤ ᱵᱟᱹᱠᱨᱤ ᱨᱮᱱᱟᱜ ᱨᱮᱦᱚᱸᱢ ᱧᱮᱞ ᱢᱮ ᱛᱚ ᱡᱟᱦᱟᱸᱭ ᱜᱮ ᱨᱮᱡ ᱫᱟᱲᱮᱭᱟᱢᱟᱭ
ᱪᱟᱹᱠᱨᱤ ᱪᱟᱹᱠᱨᱤ ᱫᱚ ᱦᱚᱛᱚ ᱥᱟᱥᱯᱮᱱᱰ ᱠᱮᱫ ᱢᱮᱭᱟ ᱠᱚ ᱩᱢᱩᱠ ᱜᱮ ᱴᱤᱥᱤ ᱠᱚ ᱮᱢᱟᱜ ᱢᱮᱭᱟ ᱵᱚᱦᱩᱛ ᱠᱤᱪᱷᱩ ᱢᱮᱭᱟ
ᱦᱮᱸ ᱮᱴᱟᱜ ᱠᱟᱹᱢᱤᱢ ᱥᱮᱬᱟ ᱟᱱᱟᱜ ᱚᱱᱟ ᱫᱚ
ᱚᱠᱚᱭ ᱦᱚᱸ ᱵᱟᱭ
ᱚᱠᱚᱭ ᱦᱚᱸ ᱵᱟᱠᱚ ᱵᱟᱭ ᱨᱮᱡ ᱫᱟᱲᱮᱭᱟᱫᱟ
ᱡᱚᱛᱚ ᱫᱤᱱ ᱦᱚᱲᱢᱚ ᱨᱮ ᱫᱟᱲᱮ ᱛᱟᱦᱮᱱ ᱛᱟᱢᱟ ᱛᱚᱵᱮ ᱮᱱᱟᱝ ᱟᱢᱫᱚ ᱡᱚᱢ ᱫᱟᱲᱮᱭᱟᱜᱼᱟ ᱚᱱᱟ ᱠᱟᱛᱮ ᱠᱟᱹᱢᱤ ᱠᱟᱛᱮ ᱟᱹᱥᱩᱞ ᱫᱟᱲᱮᱭᱟᱜᱼᱟ ᱴᱷᱤᱠᱥᱮ
ᱴᱷᱤᱠ
ᱤᱱᱠᱟᱜᱮ ᱤᱧᱦᱩᱧ ᱢᱚᱱᱮ ᱵᱟᱲᱟᱭᱮᱫ ᱛᱟᱦᱮᱸᱫ ᱟᱫᱚ ᱮᱴᱟᱜ ᱥᱮᱫ ᱮᱴᱟᱜ ᱠᱚ ᱠᱟᱹᱢᱤ ᱵᱟᱲᱟ ᱦᱩᱭᱱᱟ ᱜᱚᱝᱠᱮ
ᱦᱮᱻ ᱤᱧ ᱦᱚᱸ ᱱᱚᱛᱮ ᱵᱟᱨᱦᱮ ᱨᱮ ᱢᱤᱱᱟᱹᱧ ᱠᱟᱹᱫᱤᱧ ᱛᱞᱟᱮ ᱠᱟᱹᱢᱤᱥᱮᱱᱤᱧ ᱦᱮᱡ ᱟᱠᱟᱱᱟ ᱚᱲᱟᱜ ᱠᱚᱨᱮ ᱫᱚ ᱜᱚᱜᱚ ᱛᱟᱠᱚ ᱜᱮ ᱢᱮᱱᱟᱜ ᱠᱟᱜ ᱠᱚᱣᱟ ᱟᱨ ᱦᱚ ᱯᱟᱭᱥᱟ ᱠᱚᱜᱤᱧ ᱮᱢ ᱵᱟᱲᱟᱠᱚ ᱠᱟᱱᱟ ᱱᱚᱝᱠᱟ ᱠᱩᱞ ᱵᱟᱲᱟᱠᱚ ᱠᱟᱱᱟ. ᱧ ᱯᱚᱭᱥᱟ ᱠᱚ ᱤᱧ ᱠᱳᱠᱳ ᱪᱟᱥᱟᱭ ᱫᱟᱠᱚ ᱟᱠᱚ ᱛᱮᱜᱮ ᱚᱸᱰᱮ ᱟᱫᱚᱢ ᱫᱚ ᱠᱷᱤᱨᱤ ᱱᱟᱦᱮᱞ ᱚᱲᱟᱜ ᱠᱷᱚᱱ ᱢᱟ ᱢᱤᱫᱴᱮᱡ ᱱᱟᱦᱮᱞ ᱜᱮ ᱢᱮᱱᱟᱜ ᱟᱠᱟᱜ ᱥᱮ
ᱦ ᱦᱮᱸ
ᱠᱤᱨᱤᱧ ᱱᱟᱦᱮᱞ ᱠᱚᱛᱮ ᱞᱮ ᱪᱟᱥᱟᱭᱮᱫᱟᱭ ᱡᱟᱹᱥᱛᱤ ᱫᱚ ᱢᱤᱫ ᱢᱤᱫᱴᱟᱝ ᱱᱟᱦᱮᱞ ᱛᱮ ᱵᱟᱝ ᱦᱩᱭᱩᱜ ᱠᱟᱱᱟ ᱦᱚᱲ ᱦᱚᱸ ᱦᱚᱲ ᱦᱚᱸᱞᱮ ᱠᱚᱢ ᱧᱚᱜ ᱜᱮᱭᱟ ᱥᱮ ᱚᱱᱟ ᱤᱭᱟᱹᱛᱮ
ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱚᱱᱠᱟ ᱞᱮᱠᱟ ᱚᱱᱟ ᱫᱚᱤᱛᱚᱜ ᱫᱚ ᱠᱟᱹᱢᱤ ᱦᱚᱸ ᱥᱟᱸᱜᱮ ᱤᱫᱤ ᱥᱮ ᱞᱚᱜᱚᱱ ᱢᱟᱪᱷᱟ ᱯᱩᱨᱟᱹᱣ ᱤᱫᱤ ᱞᱟᱹᱜᱤᱫ ᱛᱮᱜᱮ ᱱᱚᱣᱟ ᱡᱟᱦᱟᱸ ᱵᱚᱱ ᱢᱮᱛᱟᱜ ᱠᱟᱱ ᱴᱟᱠᱴᱚᱨ ᱥᱮ ᱟᱨ ᱴᱤᱞᱟᱨ ᱛᱮᱜᱮ ᱟᱵᱚ ᱠᱟᱹᱢᱤ ᱵᱚᱱ ᱥᱤᱜᱤᱞ ᱤᱫᱤᱭᱮᱫᱟ ᱦᱮᱸ ᱥᱮ
ᱦᱮᱻ
ᱱᱟᱥᱮ ᱚᱠᱛᱚ ᱛᱮᱜᱮ ᱟᱵᱚ ᱯᱩᱨᱟᱹᱜ ᱠᱟᱱ ᱛᱟᱵᱚᱱᱟ ᱠᱟᱹᱢᱤ ᱦᱚᱸ
ᱚᱱᱠᱟ ᱵᱮᱯᱟᱨ ᱟᱫᱚ ᱪᱮᱫ ᱮᱢ ᱪᱤᱠᱟᱹ ᱫᱟᱲᱮᱭᱟᱜᱼᱟ ᱜᱚᱢᱠᱮ ᱢᱟ ᱞᱟᱹᱭ ᱢᱮ ᱠᱟᱹᱢᱤ ᱛᱚ ᱦᱚᱲ ᱥᱟᱶᱛᱮ ᱢᱮᱥᱟ ᱢᱮᱥᱤ ᱜᱮ ᱪᱟᱞᱟᱜ ᱦᱩᱭᱩᱜᱼᱟ ᱱᱤᱡᱮ ᱫᱚ ᱧᱮᱞᱚᱜᱚᱜ ᱠᱟᱱᱟ ᱮᱴᱟᱜ ᱦᱚᱲ ᱫᱚᱠᱚ ᱪᱟᱥ ᱟᱠᱚ ᱮᱻ ᱨᱩᱴᱟᱨ ᱛᱮ ᱟᱨ ᱱᱤᱡᱮ ᱡᱩᱫᱤ ᱱᱤᱦᱮᱞᱮᱢ ᱟᱬᱜᱚᱭᱟ ᱩᱱᱠᱩ ᱠᱷᱚᱱᱟᱜ ᱫᱚ ᱟᱹᱰᱤᱢ ᱛᱟᱭᱱᱚᱢᱚᱜᱼᱟ ᱱᱤᱡᱮ ᱫᱚ ᱫᱟᱜ ᱛᱚ ᱢᱤᱫ ᱥᱟᱶ ᱛᱮᱜᱮ ᱫᱟᱜ ᱫᱚ ᱢᱤᱫ ᱥᱟᱶᱛᱮ ᱞᱟᱜᱟᱜᱼᱟ ᱥᱮ ᱥᱟᱱᱟᱢ ᱦᱚᱲᱜᱮ ᱡᱩᱫᱤ ᱱᱟᱦᱮᱞ ᱛᱮ ᱥᱟᱱᱟᱢ ᱦᱚᱲᱜ ᱢᱤᱫ ᱛᱮᱜᱮᱢ ᱨᱟᱠᱟᱵᱟ ᱪᱟᱥ ᱢᱮᱱᱠᱷᱟᱱ ᱩᱱᱠᱩ ᱫᱚ ᱡᱷᱚᱛᱚ ᱠᱚ ᱪᱟᱥ ᱨᱟᱠᱟᱵᱟ ᱱᱤᱡᱮ ᱜᱮ ᱛᱟᱭᱱᱚᱢ ᱨᱮᱜᱮᱢ ᱛᱟᱦᱮᱱᱟ ᱟᱫᱚ ᱧᱮᱞᱚᱜᱚᱜᱼᱟ ᱡᱮ ᱡᱚ ᱵᱤᱞᱤ ᱦᱚᱸ ᱩᱱᱠᱩ ᱚᱱᱟ ᱫᱚ ᱵᱷᱮᱜᱟᱨ ᱜᱮ ᱦᱩᱭᱩᱜᱼᱟ ᱡᱮᱢᱚᱱ ᱮᱢ ᱛᱟᱭᱚᱢᱚᱜ ᱨᱮᱦᱚᱸ ᱟᱵᱚ ᱫᱚ ᱚᱱᱟ ᱫᱚ ᱧᱮᱞᱚᱜᱚᱜ ᱠᱟᱱ ᱯᱨᱟᱭ ᱡᱟᱦᱟᱸᱛᱤᱱᱟᱹᱜ ᱜᱮ ᱟᱢ ᱞᱟᱹᱭ ᱫᱟᱲᱮᱭᱟᱜ ᱟᱢ ᱡᱮ ᱢᱟ ᱩᱱᱠᱩ ᱥᱟᱶᱛᱮ ᱛᱩᱞᱩᱡ ᱡᱚᱠᱷᱟ ᱠᱟᱛᱮᱫ ᱢᱤᱫ ᱫᱷᱟᱣ ᱠᱚᱢᱯᱮᱭᱟᱨ ᱠᱟᱛᱮᱫ ᱡᱚᱫᱤ ᱟᱵᱚ ᱵᱚᱱ ᱧᱮᱞ ᱜᱮᱭᱟ ᱥᱟᱨᱤ ᱜᱮ ᱢᱤᱫᱴᱟᱝ ᱨᱩᱴᱟᱨ ᱛᱮ ᱥᱤᱭᱟᱜ ᱟᱨ ᱱᱟᱦᱮᱞ ᱛᱮᱭᱟᱜ ᱨᱮᱱᱟᱜ ᱡᱚ ᱵᱤᱞᱤ ᱛᱤᱱᱟᱹᱜ ᱛᱩᱨᱤ ᱛᱚᱯᱟ